ᱜᱚᱝᱠᱮ ᱡᱚᱦᱟᱨ ᱜᱮ᱾
ᱦᱳᱭ ᱡᱚᱦᱟᱨ ᱜᱮ, ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ ᱛᱚ᱾
ᱦᱳᱭ ᱟᱸᱡᱚᱢᱚᱜ ᱠᱟᱱᱟ᱾
ᱟᱪᱪᱷᱟ ᱪᱮᱫ ᱵᱤᱱ ᱪᱤᱠᱟᱹᱭᱮᱫᱭᱟ ᱱᱤᱛᱚᱜ ᱫᱚ ᱱᱟ?
ᱟ ᱮᱠᱷᱚᱱ ᱫᱚ᱾ ᱚ ᱠᱟᱹᱴᱤᱡ ᱚᱞᱚᱜ ᱯᱟᱲᱦᱟᱣ ᱨᱮᱱᱟᱜ ᱚᱠᱛᱚ ᱠᱟᱱᱟ ᱛᱚ᱾
ᱟᱪᱪᱷᱟ ᱟᱨ ᱞᱟ. ᱭ ᱤᱧ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱮᱠᱷᱚᱱ ᱫᱚ᱾
ᱟᱪᱪᱷᱟ ᱟᱨ ᱞᱟ. ᱭ ᱤᱧ ᱟᱹᱞᱤᱧ ᱴᱷᱤᱠ ᱜᱮᱭᱟ ᱟᱞᱟᱝ ᱢᱚᱴᱟᱢᱩᱴᱤ ᱪᱮᱫ ᱪᱮᱛᱟᱱ ᱨᱮᱞᱟᱝ ᱛᱷᱩᱛᱤᱭᱟᱢᱟ ᱟᱢ ᱞᱟᱹᱭ ᱛᱟᱞᱟᱝ ᱢᱮ ᱥᱮ᱾ ᱡᱟᱦᱟᱸᱜ ᱥᱟᱛᱟᱢ ᱢᱤᱫᱴᱟᱝ, ᱪᱮᱜ ᱞᱟᱝ ᱫᱚᱦᱚᱭᱟ?
ᱟᱫᱚ ᱨᱚᱯᱚᱲ ᱨᱮᱱᱟᱜ ᱥᱟᱛᱟᱢ ᱫᱚ ᱟᱭᱢᱟ ᱜᱮ ᱢᱮᱱᱟᱜᱼᱟ ᱮᱱᱛᱮ ᱨᱮᱦᱚᱸ ᱤᱧᱤᱧ ᱩᱭᱦᱟᱹᱨᱮᱜᱼᱟ ᱡᱮ ᱟᱹᱛᱳ ᱨᱮᱱᱟᱜ ᱡᱟᱦᱟ ᱟᱨ ᱥᱤᱥᱴᱮᱢ ᱠᱚ ᱢᱮᱱᱟᱜ ᱛᱟᱵᱚᱱᱟ, ᱟᱫᱚ ᱚᱱᱟ ᱥᱤᱥᱴᱮᱢ ᱠᱚᱜᱮ ᱡᱟᱦᱟᱭᱮ ᱧᱮᱞ ᱥᱟᱢᱴᱟᱣᱟ᱾
ᱟᱪᱪᱷᱟ ᱱᱚᱣᱟ ᱢᱟ-ᱢᱟᱺᱡᱷᱤ ᱟᱹᱨᱤ ᱥᱤᱥᱴᱮᱢ ᱡᱟᱦᱟᱢ ᱞᱟᱹᱭᱮᱜᱼᱟ ᱚᱱᱟᱴᱟᱜ᱾
ᱦᱳᱭ ᱦᱳᱭ ᱚᱱᱟ ᱤᱫᱤ ᱠᱟᱛᱮᱜ᱾
ᱟᱪᱪᱷᱟ ᱴᱷᱤᱠ ᱜᱮᱭᱟ ᱛᱚᱵᱮ ᱢᱟ ᱛᱮᱦᱮᱧ ᱫᱚ ᱚᱱᱟ ᱢᱟᱺᱡᱷᱤ ᱟᱹᱨᱤ ᱩᱸ ᱩᱸ ᱥᱤᱥᱴᱮᱢ ᱨᱮᱜᱮ ᱠᱟᱹᱡ ᱟᱞᱳᱪᱚᱱᱟᱜᱼᱟ ᱟᱹᱞᱤᱧ ᱞᱟ. ᱭᱤᱧ ᱟᱛᱳ ᱢᱮᱱᱟᱜ ᱢᱟᱱᱮ ᱢᱤᱫᱴᱟᱝ ᱟᱛᱳ ᱢᱮᱱᱟᱜ ᱢᱟᱱᱮ ᱟᱛᱳ ᱨᱮ ᱢᱟᱺᱡᱷᱤ ᱜᱚᱰᱮᱛ ᱡᱚᱜᱽ ᱢᱟᱺᱡᱷᱤ, ᱯᱟᱨᱟᱱᱤᱠ, ᱱᱟᱭᱠᱮ, ᱜᱚᱰᱮᱛ, ᱱᱩᱠᱩ ᱢᱟᱠᱚ ᱛᱟᱦᱮᱱ ᱜᱮᱭᱟ ᱥᱮ ᱵᱟᱝ᱾
ᱦᱳᱭ
ᱦᱳᱭ ᱟᱨ ᱞᱟ. ᱭᱤᱧ ᱟᱨ ᱱᱩ ᱱᱩᱠᱩᱜᱮ ᱟᱛᱳ ᱨᱮᱱ ᱜᱟᱹᱞᱤᱢ ᱠᱟᱱᱟ ᱠᱚ ᱟᱨ ᱵᱟᱠᱷᱟᱱ ᱞᱟᱹᱭ ᱜᱟᱱᱚᱜᱼᱟ ᱱᱩᱠᱩᱜᱮ ᱟᱛᱳ ᱢᱚᱬᱮ ᱦᱚᱲ ᱥᱮ ᱵᱟᱝ᱾ ᱥᱮ ᱵᱟᱝ ᱜᱚᱝᱠᱮ᱾ ᱦᱳᱭ, ᱟᱪᱪᱷᱟ ᱱᱚᱸᱰᱮ ᱟᱞᱟᱝ ᱛᱟᱦᱚᱞᱮ ᱞᱟᱝ ᱢᱤᱫᱴᱟᱝ ᱢᱤᱫᱴᱟᱝ ᱛᱮᱞᱟᱝ ᱧᱮᱞ ᱛᱟᱠᱚᱣᱟ ᱡᱮ ᱢᱟᱺᱡᱷᱤᱭᱟᱜ ᱪᱮᱫ ᱠᱟᱢᱤ, ᱥᱮ ᱵᱟᱝ?
ᱦᱮᱸ
ᱦᱩᱸ ᱟᱪᱪᱷᱟ ᱤᱧ ᱞᱟᱹᱭᱮᱫ ᱛᱟᱞᱟᱝ ᱤᱧ ᱛᱤᱱᱟᱹᱜ ᱱᱟᱯᱟᱭᱟ ᱛᱤᱱᱟᱹᱝ ᱡᱚᱛᱷᱟᱛᱟ ᱛᱤᱱᱟᱹᱝ ᱵᱟᱝ ᱥᱮᱭ ᱵᱟᱱᱟ ᱦᱚᱲ ᱛᱮᱜᱮ ᱱᱟᱦᱟᱜ ᱞᱟᱝ ᱛᱩᱞᱟᱹ ᱡᱚᱠᱷᱟᱭᱟ ᱱᱟᱜ ᱦᱮᱸ ᱥᱮ ᱜᱚᱝᱠᱮ ᱟᱪᱪᱷᱟ ᱟᱨ ᱞᱟ. ᱭᱤᱧ ᱢᱤᱫᱴᱟᱝ ᱟᱛᱳ ᱛᱟᱦᱮᱸ ᱠᱚ ᱛᱮ ᱜᱮᱞᱮ ᱱᱩᱠᱩ ᱢᱚᱬᱮ ᱦᱚᱲ ᱢᱟ ᱱᱤᱦᱟᱹᱛ ᱜᱮ ᱫᱚᱨᱠᱟᱨ ᱥᱮ ᱵᱟᱝ? ᱢᱟᱺᱡᱷᱤ ᱜᱚᱰᱮᱛ ᱡᱚᱜᱽᱢᱟᱺᱡᱷᱤ ᱯᱟᱨᱟᱱᱤᱠ ᱱᱟᱭᱠᱮ ᱥᱮ ᱵᱟᱝ ᱟᱨ ᱞᱟᱹᱭ ᱟᱹᱧ ᱟᱸᱡᱚᱢᱚᱜ ᱠᱟᱱᱟ ᱛᱚ ᱜᱚᱢᱠᱮ?
ᱦᱳᱭ ᱟᱸᱡᱚᱢᱚᱜ ᱠᱟᱱᱟ ᱟᱨ ᱠᱟᱹᱴᱤᱡ ᱥᱩᱨ ᱨᱮ ᱤᱫᱤ ᱠᱟᱛᱮᱫ ᱨᱚᱲ ᱵᱤᱱ
ᱮ ᱱᱚᱜᱼᱚᱭ ᱥᱩᱨ ᱨᱮᱞᱤᱧ ᱫᱚᱦᱚ ᱠᱟᱜᱼᱟ ᱵᱟᱝ ᱫᱚ ᱱᱮᱴᱚᱣᱟᱨᱠ ᱰᱤᱥᱴᱟᱵᱮᱼᱟ ᱡᱮ ᱪᱮᱫ ᱱᱟᱜ
ᱦᱳᱭ ᱦᱳᱭ ᱛᱚ ᱚᱱᱠᱟ ᱜᱮ ᱟᱪᱪᱷᱟ ᱢᱟ ᱟᱸᱡᱚᱢᱚᱜ
ᱟᱸᱡᱚᱢᱚᱜ ᱠᱟᱱᱟ ᱟᱪᱪᱷᱟ ᱞᱟᱹᱭ ᱟᱹᱧ ᱞᱟᱹᱭ ᱟᱹᱧ ᱢᱟᱺᱡᱷᱤ ᱫᱚ ᱦᱩᱭᱩᱜ ᱠᱟᱱᱟ ᱟᱹᱛᱳ ᱨᱤᱡᱤᱡ ᱢᱤᱫᱴᱟᱝ ᱜᱟᱹᱞᱤᱢ ᱥᱮ ᱢᱩᱬᱩᱫ ᱦᱚᱲ ᱠᱟᱱᱟᱭ ᱥᱮ ᱵᱟᱝ ᱥᱮ ᱵᱟᱝ ᱜᱚᱝᱠᱮ ᱟᱪᱪᱷᱟ
ᱡᱮᱦᱮᱛᱩ ᱮᱠᱫᱚᱢ
ᱟ‌ᱛᱳ ᱨᱤᱡᱤᱡ ᱦᱚᱸ ᱜᱟᱞᱤᱢ ᱜᱮ ᱞᱟᱹᱭ ᱜᱟᱱᱚᱜᱼᱟ ᱟᱨ ᱵᱟᱝᱠᱷᱟᱱ ᱢᱚᱫᱫᱷᱚᱢ ᱠᱷᱩᱱᱴᱤ ᱜᱮ ᱟᱨ ᱱᱩᱭ ᱱᱩᱭ ᱴᱷᱮᱱ ᱫᱚ ᱟᱹᱛᱳ ᱨᱮᱡᱟᱜ ᱜᱮ ᱠᱟᱹᱭᱡᱟᱹᱣ ᱠᱷᱟᱹᱯᱟᱹᱨᱤᱭᱟᱹ ᱦᱩᱭ ᱞᱮᱱᱠᱷᱟᱱ ᱩᱥᱟᱹᱫ ᱠᱚ ᱤᱭᱟᱹ ᱠᱚ ᱟᱡ ᱴᱷᱮᱱ ᱜᱮᱛᱚ ᱠᱚ ᱪᱟᱞᱟᱜᱼᱟ ᱥᱮ ᱵᱟᱝ
ᱦᱚᱸ ᱟᱹᱛᱳ ᱦᱚᱲ ᱫᱚ ᱡᱟᱦᱟᱱᱟᱜ ᱚᱲᱟᱜ ᱨᱮᱱᱟᱜ ᱠᱟᱹᱭᱡᱟᱹ ᱠᱷᱟᱹᱯᱟᱹᱨᱤ ᱟᱨ ᱡᱷᱚᱛᱚᱢ ᱜᱮ ᱢᱟᱺᱡᱷᱤ ᱴᱷᱮᱱ ᱜᱮᱠᱚ ᱞᱟᱹᱭ ᱜᱮᱭᱟ
ᱦᱳᱭ ᱟᱨ ᱱᱩᱭ ᱢᱟ ᱢᱟᱺᱡᱷᱤ ᱜᱮ ᱟᱛᱩ ᱨᱮᱱ ᱜᱩᱱᱤ ᱜᱩᱨᱤᱵ ᱠᱚᱦᱚᱧ ᱧᱮᱞ ᱥᱟᱢᱴᱟᱣ ᱠᱚ ᱛᱟᱵᱚᱱᱟ ᱚ ᱱᱚᱶᱟ ᱜᱮ ᱦᱩᱭᱩᱜ ᱠᱟᱱᱟ ᱢᱟᱺᱡᱷᱤ ᱵᱟᱵᱟᱣᱟᱜ ᱠᱟᱹᱢᱤ ᱫᱚ ᱟᱨ ᱢᱟᱹᱡᱷᱤ ᱵᱟᱵᱟ ᱟᱨ ᱠᱟᱹᱢᱤ ᱦᱳᱭᱳᱜ ᱠᱟᱱᱟ ᱱᱚᱜᱼᱚᱭ ᱵᱟᱯᱞᱟ ᱨᱮᱟᱵᱚᱣᱟᱜ ᱥᱮᱨᱣᱟ ᱨᱮ ᱡᱟᱦᱟᱸ ᱵᱤᱦᱟ ᱵᱟᱯᱞᱟ ᱠᱚ ᱢᱮᱱᱟᱜᱼᱟ ᱥᱮ ᱵᱟᱝ ᱚᱱᱟ ᱨᱮ
ᱦᱳᱭ
ᱫᱮᱱᱟ ᱯᱟᱣᱱᱟ ᱮᱯᱮᱢ ᱪᱟᱯᱟᱞ ᱨᱮ ᱱᱩᱭ ᱢᱟᱺᱡᱷᱤ ᱜᱮᱛᱚ ᱱᱟᱦᱟᱜ ᱥᱮ ᱟᱨ ᱢᱤᱫᱴᱟᱝ ᱟᱹᱛᱩ ᱨᱤᱡᱤᱡ ᱢᱟᱺᱡᱷᱤ ᱪᱟᱞᱟᱜ ᱟᱭ ᱟᱡ ᱜᱮᱛᱚ ᱫᱮᱱᱟ ᱯᱟᱣᱱᱟᱭ ᱮᱯᱮᱢ ᱪᱟᱯᱟᱞᱼᱟ ᱥᱮ ᱵᱟᱝ
ᱦᱳᱭ ᱢᱟᱺᱡᱷᱤ ᱜᱮ
ᱦᱳᱭ ᱢᱟᱺᱡᱷᱤ ᱜᱮ ᱟᱨ ᱤᱱᱟᱹ ᱛᱟᱭᱚᱢ ᱜᱚᱰᱮᱛ ᱞᱟᱝ ᱧᱮᱞᱮᱭᱟ ᱜᱚᱰᱮᱛᱟᱜ ᱠᱟᱹᱢᱤ ᱦᱩᱭᱩᱜ ᱠᱟᱱᱟ ᱛᱟᱦᱚᱞᱮ ᱪᱮᱫ ᱠᱟᱱᱟ? ᱜᱚᱰᱮᱛᱟᱜ ᱠᱟᱹᱢᱤ ᱫᱚ ᱢᱟᱱᱮ ᱠᱷᱚᱵᱚᱨ ᱤᱫᱤ ᱟᱹᱜᱩ ᱡᱟᱦᱟᱸ ᱢᱮᱥᱮᱧᱡᱟᱨ ᱵᱚᱱ ᱢᱮᱛᱟᱭ ᱠᱟᱱᱟ ᱥᱮ ᱵᱟᱝ
ᱦᱮᱸ
ᱦᱳᱭ ᱤᱧ ᱜᱚᱰᱮᱛᱟᱜ ᱠᱟᱹᱢᱤ ᱫᱚ ᱚᱱᱟᱜᱮ ᱟᱛᱩ ᱨᱮ ᱵᱚᱸᱜᱟ ᱨᱮ ᱵᱩᱨᱩ ᱨᱮ ᱜᱩᱡᱩᱜ ᱨᱮ ᱵᱩᱨᱩᱜ ᱨᱮ ᱢᱟᱱᱮ ᱡᱟᱱᱟᱢ ᱠᱷᱚᱱ ᱢᱟᱱᱮ ᱜᱩᱡᱩᱜ ᱜᱩᱨᱩᱜ ᱦᱟᱵᱤᱡ ᱡᱟᱵᱚᱛᱤᱭᱚ ᱠᱷᱚᱵᱚᱨ ᱤᱫᱤ ᱤᱫᱤ ᱟᱹᱜᱩᱭ ᱫᱚ ᱦᱩᱭᱩᱜ ᱠᱟᱱᱟ ᱱᱩᱭ ᱜᱚᱰᱮᱛ ᱵᱟᱵᱟ ᱜᱮ ᱥᱮ ᱵᱟᱝ ᱥᱮ ᱟᱯᱮ ᱥᱮᱱ ᱫᱚ ᱪᱮᱫ ᱞᱮᱠᱟ ᱜᱚᱝᱠᱮ ᱪᱮᱫ?
ᱦᱮᱸ ᱚᱱᱠᱟ ᱜᱮ ᱟᱫᱚ ᱜᱚᱰᱮᱛᱟᱜ ᱠᱟᱹᱢᱤ ᱜᱮᱛᱚ ᱚᱱᱼᱼ ᱼᱼᱠᱟ ᱢᱟᱱᱮ ᱤᱫᱤ ᱟᱹᱜᱩ ᱟᱨ ᱡᱟᱦᱟᱸ ᱠᱚ ᱚᱱᱟ ᱟᱛᱳ ᱨᱮ ᱡᱟᱦᱟᱱ ᱟᱠᱷᱲᱟ ᱠᱚ ᱥᱟᱯᱲᱟᱣᱟᱜᱼᱟ ᱠᱤᱢᱵᱟ ᱡᱟᱦᱟᱱ ᱟᱵᱚᱣᱟᱜ ᱡᱟᱦᱟᱸ ᱞᱮᱠᱟ ᱥᱟᱶᱛᱟ ᱨᱮ ᱢᱮᱱᱟᱜ ᱯᱩᱡᱟᱹ ᱠᱚ ᱟᱫᱚ ᱚᱱᱟᱨᱮ ᱡᱚᱼᱼ ᱼᱠᱷᱚᱱ ᱡᱮ ᱪᱮᱞᱮᱠᱟ ᱢᱟᱜ ᱢᱚᱬᱮ ᱜᱮ ᱡᱩᱫᱤ ᱵᱚᱱ ᱞᱟᱹᱭᱟ ᱟᱫᱚ ᱢᱟᱜ ᱢᱚᱬᱮ ᱨᱮ ᱡᱚᱠᱼᱼ ᱼᱼᱠᱷᱚᱱ ᱚᱱᱮ ᱥᱤᱢ ᱵᱩᱥᱟᱹᱜ ᱠᱚ ᱞᱮᱠᱟ ᱟᱨᱦᱚᱸ ᱮᱢᱟᱱ ᱛᱮᱱᱟᱜ ᱫᱚ ᱚᱠᱚᱭ ᱚᱠᱟ ᱞᱮᱠᱟ ᱠᱚ ᱞᱟᱜᱟᱣᱟ
ᱦᱳᱭ ᱚᱱᱟ ᱫᱚ ᱴᱚᱴᱷᱟ ᱡᱮᱱᱟᱹᱭᱟ ᱥᱟᱹᱭ ᱵᱮᱥ ᱜᱩᱱ ᱵᱮᱥ ᱚᱠᱚᱭ ᱡᱮᱢᱚᱱ ᱯᱚᱨᱡᱟ ᱡᱩᱫᱟᱹ ᱡᱩᱫᱟᱹ ᱴᱚᱴᱷᱟ ᱨᱮ ᱨᱟᱭ ᱨᱤᱛ ᱦᱚ ᱡᱩᱫᱟᱹ ᱜᱮ ᱦᱳᱭ ᱜᱚᱝ ᱜᱚᱰᱮᱛ ᱜᱮ ᱩᱴᱷᱟᱹᱣᱟᱭ ᱚᱱᱟ ᱠᱚᱫᱚ
ᱦᱮᱸ
ᱛᱟᱦᱮᱸ ᱜᱚᱰᱮᱛ ᱵᱟᱵᱟᱣᱟᱜ ᱠᱟᱹᱢᱤ ᱠᱚ ᱢᱟᱞᱟᱝ ᱛᱷᱩᱛᱤ ᱠᱮᱫ ᱜᱮᱭᱟ ᱤᱱᱟᱹ ᱛᱟᱭᱚᱢ ᱱᱤᱛᱚᱜ ᱚᱠᱚᱭ ᱡᱚᱜᱽ ᱢᱟᱺᱡᱷᱤ ᱥᱮᱫ ᱞᱟᱝ ᱪᱟᱞᱟᱜᱼᱟ
ᱦᱳᱭ ᱮᱠᱫᱚᱢ
ᱡᱚᱜᱽ ᱢᱟᱺᱡᱷᱤ ᱵᱟᱵᱟ ᱦᱟᱜ ᱠᱟᱹᱢᱤ ᱫᱚ ᱦᱩᱭᱩᱜ ᱠᱟᱱᱟ ᱪᱮᱫ ᱩᱱᱤ ᱫᱚ ᱢᱤᱫᱴᱟᱝ ᱟᱛᱳ ᱨᱤᱡᱤᱡ ᱡᱩᱣᱟᱹᱱ ᱠᱚᱲᱟ ᱠᱚᱲᱟ ᱠᱩᱲᱤ ᱠᱚᱨᱮᱱ ᱢᱤᱫᱴᱟᱝ ᱥᱚᱫᱟᱨ ᱥᱮ ᱜᱟᱹᱞᱤᱢ ᱦᱚᱵᱚᱱ ᱞᱟᱹᱭ ᱫᱟᱲᱮᱭᱟᱭ ᱠᱟᱱᱟ ᱥᱮ ᱵᱟᱝ ᱥᱮ ᱪᱤᱞᱤ ᱠᱚ ᱢᱮ ᱢᱮᱛᱟ ᱠᱚᱣᱟ ᱜᱚᱝᱠᱮ ᱟᱯᱮ ᱥᱮᱱ
ᱮᱸ ᱟᱞᱮ ᱫᱚ ᱡᱚᱜᱽ ᱢᱟᱺᱡᱷᱤ ᱫᱚ ᱚᱱᱮ ᱡᱟᱦᱟᱸ ᱞᱮᱠᱟ ᱵᱤᱱ ᱞᱟᱹᱭ ᱠᱮᱫ ᱚᱱᱠᱟ ᱜᱮ ᱡᱮ ᱠᱚᱲᱟᱼᱠᱩᱲᱤ ᱠᱚ ᱧᱮᱞ ᱥᱟᱢᱴᱟᱣ ᱵᱟᱠᱷᱨᱟ ᱜᱮ ᱩᱱᱤ ᱫᱚ ᱵᱮᱥᱤ ᱠᱟᱭᱛᱮᱠᱚ ᱟ ᱩᱨᱩᱢᱮᱭᱟ ᱟᱨᱦᱚᱸ
ᱦᱳᱭ ᱚᱱᱟ ᱜᱮᱛᱟᱭ ᱠᱟᱹᱢᱤ ᱦᱟᱸᱜ
ᱦᱮᱸ
ᱟ ᱟᱨ ᱩᱱᱤ ᱡᱮᱦᱮᱛᱩ ᱡᱩ ᱡᱩᱣᱟᱹᱱ ᱠᱚᱲᱟ ᱠᱩᱲᱤ ᱠᱚ ᱧᱮᱞ ᱥᱟᱢᱴᱟᱣ ᱠᱚᱣᱟ ᱢᱟᱱᱮ ᱵᱟᱦᱟ ᱨᱮ ᱥᱚᱦᱨᱟᱭ ᱨᱮ ᱢᱟᱜ ᱢᱚᱬᱮ ᱨᱮ ᱟ ᱡᱟᱜᱮ ᱮᱱᱮᱡ ᱮᱱᱮᱡ ᱟᱠᱷᱲᱟ ᱥᱮ ᱞᱟᱦᱟ ᱱᱚᱣᱟ ᱯᱟᱹᱦᱤᱞ ᱫᱚ ᱥᱮᱫᱟᱸᱭ ᱛᱟᱦᱮᱸ ᱠᱟᱱ ᱥᱚᱛᱚ ᱛᱟᱦᱮᱸ ᱠᱟᱱ ᱚᱱᱟ ᱴᱟᱜ ᱫᱷᱚᱨᱚᱢ ᱟᱸ ᱟᱠᱷ ᱛᱟᱞᱟ ᱠᱚ ᱠᱩᱞᱦᱤ ᱨᱮ ᱢᱤᱫᱴᱟᱝ ᱟᱠᱷᱲᱟ ᱛᱟᱦᱮᱱ ᱠᱷᱟᱡ ᱚᱸᱰᱮ ᱞᱟᱜᱽᱬᱮ ᱠᱚ ᱡᱚ ᱡᱚᱜᱽ ᱢᱟᱺᱡᱷᱤ ᱵᱟᱵᱟ ᱜᱮ ᱟᱨ ᱱᱩᱠᱩ ᱠᱩᱸᱻ ᱠᱩᱸᱻ ᱠᱚᱲᱟ ᱜᱤᱫ ᱜᱤᱫᱽᱨᱟᱹᱭ ᱤᱭᱟᱹ ᱥᱩᱛᱩᱜ ᱤᱫᱤ ᱠᱚ ᱛᱟᱦᱮᱸᱜᱼᱟ ᱟᱨ ᱚᱸᱰᱮ ᱞᱟᱜᱽᱬᱮ ᱠᱚ ᱮᱱᱮᱡ ᱛᱟᱦᱮᱸᱜᱼᱟ ᱟᱨ ᱛᱟᱨ ᱚᱱᱟ ᱜᱮ ᱢᱤᱫᱴᱟᱝ ᱱᱚᱰᱮ ᱠᱟᱛᱷᱟ ᱦᱚᱸᱠᱚ ᱞᱟᱹᱭ ᱜᱮᱭᱟ ᱡᱟᱦᱟᱱ ᱡᱟᱦᱟᱸᱭ ᱟᱭᱚ ᱦᱚᱲ ᱡᱩᱫᱤ ᱢᱟᱱᱮ ᱜᱤᱫᱽᱨᱟᱹᱛᱮ ᱞᱮᱴᱠᱟ ᱟᱭᱚ ᱞᱮᱱᱠᱷᱟᱱ ᱩᱱᱤ ᱫᱚ ᱡᱚᱜᱽ ᱢᱟᱺᱡᱷᱤᱭᱟᱜ ᱯᱟᱹᱨᱤᱥ ᱜᱮᱠᱚ ᱮᱢᱟᱭᱟ ᱩᱱᱤ ᱜᱤᱫᱽᱨᱟᱹ ᱫᱚ ᱪᱮᱫ ᱪᱮᱫ ᱠᱷᱟᱹᱛᱤᱨ ᱠᱚ ᱮᱢᱟᱭ ᱠᱷᱟᱱ ᱱᱚᱣᱟ ᱮ ᱡᱮᱦᱮᱛᱩ ᱟᱡ ᱧᱮᱞ ᱧᱮᱞᱛᱮ ᱵᱟᱭ ᱥᱟᱢᱴᱟᱣ ᱫᱟᱲᱮ ᱠᱟᱜ ᱠᱚᱣᱟ ᱥᱮ ᱜᱩᱯᱤ ᱜᱩᱯᱤᱛᱮ ᱵᱟᱭ ᱥᱟᱢᱲᱟᱣ ᱫᱟᱲᱮ ᱠᱟᱜ ᱠᱚᱣᱟ ᱡᱩᱫᱤ ᱯᱟᱹᱦᱤᱞ ᱦᱚᱸ ᱚᱱᱠᱟ ᱛᱟᱦᱮᱸ ᱠᱟᱱᱟ ᱛᱮᱦᱤᱧ ᱜᱟᱯᱟ ᱫᱚ ᱚᱱᱠᱟ ᱫᱚ ᱵᱟᱝ ᱦᱩᱭᱩᱜ ᱠᱟᱱᱟ ᱛᱚ ᱛᱮᱦᱮᱧ ᱜᱟᱯᱟ ᱫᱚ ᱥᱮᱭ ᱰᱟᱠᱛᱟᱨ ᱨᱟᱱ ᱠᱚᱛᱮ ᱥᱮᱭ ᱚᱱᱟ ᱠᱚᱫᱚ ᱨᱟᱹᱯᱩᱫ ᱜᱤᱰᱤᱜ ᱟᱠᱚ ᱛᱚ ᱥᱮᱭ ᱟᱫᱚ ᱚᱱᱠᱟᱱᱟᱜ ᱤᱭᱟᱹ ᱠᱚᱫᱚ ᱵᱟᱝ ᱧᱮᱞᱚᱜ ᱠᱟᱱ ᱛᱟᱦᱮᱸᱫ ᱯᱟᱹᱦᱤᱞ ᱫᱚ ᱢᱟᱜᱷ ᱚᱝᱠᱟ ᱡᱩᱫᱤ ᱡᱟᱦᱟᱸᱭ ᱞᱮᱴᱠᱟ ᱠᱚ ᱚᱢᱚᱱᱚᱜ ᱛᱟᱸᱦᱮᱫ ᱩ ᱩᱱ ᱫᱚ ᱡᱚᱜᱽ ᱢᱟᱺᱡᱷᱤᱭᱟᱜ ᱯᱟᱹᱨᱤᱥ ᱜᱮᱠᱚ ᱮᱢᱟᱭ ᱛᱟᱦᱮᱸᱜᱼᱟ ᱟᱨ ᱱᱩᱭ ᱦᱳᱭ ᱟᱨ ᱱᱩᱭ ᱡᱚᱜᱽ ᱢᱟᱺᱡᱷᱤ ᱜᱮ ᱚᱱᱟ ᱠᱷᱟᱹᱛᱤᱨ ᱱᱚᱣᱟ ᱵᱟᱯᱞᱟ ᱨᱮ ᱚᱱᱮ ᱫᱮᱱᱟᱜ ᱫᱮᱱᱟᱯᱟᱣᱱᱟ ᱮᱯᱮᱢ ᱪᱟᱯᱟᱞ ᱨᱮ ᱢᱟᱱᱮ ᱠᱩᱲᱤ ᱯᱟᱥᱴᱟ ᱨᱤᱜᱤᱡ ᱡᱚᱜᱽ ᱢᱟᱺᱡᱷᱤ ᱫᱚ ᱢᱤᱫᱴᱟᱝ ᱥᱤᱨᱯᱟᱹ ᱞᱮᱠᱟᱛᱮ ᱪᱮᱫ ᱜᱟ ᱜᱟᱢᱪᱷᱟ ᱜᱮᱠᱚ ᱮᱢᱟ ᱠᱚ ᱛᱟᱦᱮᱸᱜᱼᱟ ᱟᱯᱮᱥᱮᱱ
ᱦᱳᱭ ᱦᱳᱭ ᱦᱳᱭ ᱮᱢᱟ ᱠᱚᱣᱟ ᱠᱚ ᱚᱱᱟ ᱫᱚ ᱵᱟᱯᱞᱟ ᱨᱮ ᱦᱩᱭᱩᱜ ᱠᱟᱱᱟ ᱯᱟᱨᱞᱟ ᱫᱟᱹᱦᱲᱤ ᱠᱚ ᱞᱟᱹᱭ ᱜᱮᱭᱟ
ᱦᱳᱭ ᱯᱟᱨᱞᱟ ᱫᱟᱹᱦᱲᱤ
ᱦᱳᱭ ᱟᱨ ᱚᱱᱟ ᱯᱟᱨᱞᱟ ᱫᱟᱹᱦᱲᱤ ᱟ ᱥᱤᱸᱫᱩᱨ ᱮᱥᱮ ᱠᱟᱹᱢᱤ ᱦᱚᱨᱟ ᱵᱟᱝ ᱦᱳᱭ ᱟᱲᱟᱜ ᱫᱟᱲᱮᱭᱟᱜᱼᱟ ᱢᱟᱱᱮ ᱚᱱᱟ ᱯᱟᱨᱞᱟ ᱫᱟᱹᱦᱲᱤ ᱵᱟᱝ ᱮᱢ ᱞᱮᱠᱷᱟᱱ
ᱦᱳᱭ ᱚᱱᱟᱫᱚ ᱡᱚᱜᱽ ᱢᱟᱺᱡᱷᱤ ᱵᱟᱵᱟᱣᱟᱜ ᱯᱟᱣᱱᱟ ᱠᱟᱱᱟ ᱚᱱᱟ ᱫᱚ
ᱦᱮᱸ ᱚᱱᱟ ᱵᱟᱝ ᱮᱢᱟᱭ ᱞᱮᱠᱷᱟᱱ ᱚᱱᱟ ᱫᱚ ᱚᱱᱟ ᱥᱤᱸᱫᱩᱨ ᱡᱟᱦᱟᱸ ᱠᱟᱹᱢᱤ ᱢᱮᱱᱟᱜ ᱫᱚ ᱥᱤᱸᱫᱩᱨ ᱦᱚᱨᱚᱜᱚᱜ ᱟᱸᱻ ᱚᱱᱟ ᱚᱱᱟ ᱠᱟᱹᱢᱤᱴᱟᱜ ᱵᱟᱝ ᱟᱲᱟᱜᱚᱜᱼᱟ ᱟᱞᱮ ᱥᱮᱫ ᱫᱚ ᱚᱱᱠᱟ ᱠᱚ ᱞᱟᱹᱭᱟ
ᱟᱞᱮ ᱥᱮᱱ ᱦᱚᱸ ᱚᱝᱠᱟ ᱜᱮ ᱡᱮ ᱱᱚᱣᱟ ᱫᱚ ᱟᱸᱫᱟᱡᱟᱜ ᱯᱟᱣᱱᱟ ᱠᱟᱱᱟ ᱛᱚ
ᱦᱮᱸ ᱟᱨ ᱚᱱᱟ ᱛᱮᱜᱮ ᱵᱟᱯᱞᱟ ᱨᱮᱫᱚ ᱡᱚᱜᱽ ᱢᱟᱡᱷᱤ ᱧᱩᱛᱩᱢ ᱛᱮ ᱥᱤᱨᱯᱟᱹ ᱠᱚ ᱮᱢᱟᱭᱟ ᱚᱱᱟ ᱠᱷᱟᱹᱛᱤᱨ ᱜᱮ
ᱦᱳᱭ ᱤᱱᱟᱹ ᱛᱟᱭᱚᱢ ᱟᱨ ᱢᱤᱫᱴᱟᱝ ᱦᱩᱭᱩᱜ ᱠᱟᱱᱟ ᱱᱩᱭ ᱱᱟᱭᱠᱮ ᱵᱟᱵᱟ ᱱᱟᱭᱠᱮ ᱵᱟᱵᱟᱣᱟᱜ ᱠᱟᱹᱢᱤ ᱫᱚ ᱪᱮᱫ ᱞᱮᱠᱟ ᱜᱚᱝᱠᱮ ᱟᱵᱤᱱ ᱪᱮᱫ ᱞᱮᱠᱟ ᱵᱤᱱ ᱧᱮᱞ ᱟᱠᱟᱫ ᱛᱟᱠᱚᱣᱟ ᱚᱱᱛᱮ
ᱮᱸ ᱱᱟᱭᱠᱮ ᱵᱟᱵᱟ ᱫᱚ ᱟ ᱟᱞᱮ ᱥᱮᱫ ᱨᱮ ᱡᱟᱦᱟᱸ ᱞᱮᱠᱟ ᱫᱚ ᱚᱱᱟ ᱫᱚ ᱦᱩᱭᱩᱜ ᱠᱟᱱᱟ ᱟᱨ ᱱᱟᱭᱠᱮ ᱵᱟᱵᱟ ᱫᱚ ᱮᱱᱠᱷᱟᱱ ᱩᱱᱤ ᱫᱚ ᱵᱚᱸᱜᱟ ᱵᱩᱨᱩ ᱤᱫᱤ ᱠᱟᱛᱮᱫ ᱜᱮ ᱵᱮᱥᱤ ᱛᱟᱦᱮᱱ ᱜᱮᱭᱟᱭ
ᱦᱳᱭ ᱱᱟᱭᱠᱮ ᱵᱟᱵᱟ ᱫᱚ ᱡᱟᱦᱮᱨ ᱜᱟᱲ ᱨᱮᱱ ᱵᱚᱸᱜᱟ ᱵᱩᱨᱩ ᱠᱚᱭ ᱥᱮᱵᱟ ᱫᱮᱵᱟ ᱠᱚᱣᱟ ᱚᱱᱟ ᱜᱮᱛᱟᱭ ᱥᱮ ᱡᱟᱦᱮᱨ ᱜᱟᱲ ᱵᱚᱸᱜᱟ ᱵᱩᱨᱩ ᱩᱸ ᱮᱸ ᱨᱤᱱ ᱥᱮᱵᱟ ᱫᱮᱵᱟᱜᱮ ᱟᱡᱟᱜ ᱟᱥᱚᱞ ᱠᱟᱹᱢᱤ ᱫᱚ ᱢᱟᱱᱮ ᱡᱟᱜᱮ ᱦᱳᱭ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱛᱟᱯᱚᱨ ᱱᱩᱭ ᱢᱤᱫᱴᱟᱝ ᱡᱟᱭᱜᱟ ᱨᱮ ᱫᱚ ᱡᱟᱸᱦᱟ ᱨᱮᱜᱮ ᱛᱟᱦᱮᱱ ᱱᱩᱠᱩ ᱜᱳᱸᱥᱟᱬᱮ ᱠᱚ ᱛᱟᱦᱮᱱᱟ ᱟᱨ ᱱᱩᱠᱩ ᱮ ᱥᱟᱭᱤᱰ ᱨᱮ ᱩᱱᱠᱩ ᱤᱭᱟᱹ ᱵᱚᱸᱜᱟ ᱠᱚᱠᱚ ᱛᱟᱦᱮᱱ ᱜᱮᱭᱟ ᱱᱩᱠᱩ ᱪᱮ ᱪᱮᱫ ᱞᱤᱧ ᱞᱟᱹᱭᱟ ᱦᱩᱸ ᱜᱚᱝᱠᱮ ᱠᱩ ᱤᱭᱟᱹ ᱟᱯᱮ ᱥᱩᱨ ᱠᱚᱨᱮ ᱡᱩᱫᱤ ᱡᱟᱱᱛᱷᱟᱲ ᱯᱟᱱᱛᱷᱟᱲ ᱛᱟᱦᱮᱱ ᱜᱮᱭᱟ ᱚᱱᱟ ᱠᱚᱨᱮᱱ ᱤᱭᱟᱹ ᱵᱚᱸᱜᱟ ᱠᱚᱦᱚᱸ ᱛᱷᱟᱯᱚᱱ ᱠᱟᱠᱚ ᱜᱮᱭᱟ ᱠᱚ ᱥᱩᱨ ᱨᱮ ᱥᱮ ᱟᱯᱮᱥᱮᱱ ᱚᱱᱠᱟ ᱡᱟᱦᱮᱨ ᱜᱟᱲ ᱨᱮ ᱚᱱᱠᱟ ᱛᱷᱟᱯᱚᱱ ᱵᱟᱝ ᱧᱮᱞᱚᱜ ᱜᱮᱭᱟ
ᱦᱮᱸ ᱟᱫᱚ ᱟᱞᱮ ᱥᱮᱫ ᱫᱚ ᱩᱱᱟᱹᱜ ᱫᱚ ᱡᱟᱦᱮᱨ ᱫᱚ ᱵᱟᱹᱱᱩᱜᱼᱟ ᱟᱞᱮᱭᱟᱜ ᱫᱚ ᱠᱟᱹᱴᱤᱡ ᱱᱟᱢᱟᱞ ᱥᱮᱫ ᱛᱚ ᱟᱫᱚ ᱚᱱᱠᱟ ᱠᱚᱫᱚ ᱟᱫᱚ ᱫᱤᱥᱚᱢ ᱥᱮᱫ ᱠᱷᱟᱱ ᱫᱚ ᱚᱱᱟ ᱠᱚᱫᱚ ᱵᱷᱟᱹᱜᱤ ᱴᱷᱤᱠ ᱵᱟᱲᱟᱭ ᱧᱟᱢ ᱠᱚᱜᱼᱟ ᱟᱫᱚ ᱡᱚᱛᱚᱴᱟ ᱟᱹᱛᱩ ᱫᱤᱥᱚᱢ ᱫᱟᱬᱟ ᱠᱟᱛᱮ ᱡᱚᱛᱚᱴᱟ ᱵᱟᱲᱟᱭ ᱧᱟᱢ ᱠᱟᱱᱟ ᱟᱵᱤᱱ ᱡᱟᱦᱟᱸ ᱵᱮᱱ ᱞᱮᱫᱟ ᱚᱱᱠᱟᱜᱮ
ᱟᱪᱪᱷᱟ ᱟᱪᱪᱷᱟ ᱤᱱᱟᱹ ᱛᱟᱭᱚᱢ ᱟᱨ ᱢᱤᱫᱴᱟᱝ ᱞᱟᱝ ᱥᱟᱨᱮᱡ ᱠᱮᱫᱮᱭᱟ ᱱᱩᱭ ᱯᱟᱨᱟᱱᱤᱠ ᱵᱟᱵᱟ ᱥᱮ ᱵᱟᱝ
ᱦᱮᱸ ᱯᱟᱨᱟᱱᱤᱠ
ᱦᱳᱭ ᱯᱟᱨᱟᱱᱤᱠ ᱵᱟᱵᱟᱣᱟᱜ ᱠᱟᱹᱢᱤ ᱫᱚ ᱦᱩᱭᱩᱜ ᱠᱟᱱᱟ ᱢᱟᱺᱡᱷᱤ ᱟᱨ ᱩᱸ ᱟᱸ ᱢᱟᱡᱷᱤ ᱜᱚᱰᱮᱛ ᱡᱚᱜᱽ ᱢᱟᱡᱷᱤ ᱩᱸ ᱩᱸ ᱢᱟᱺᱡᱷᱤ ᱜᱚᱰᱮᱛ ᱡᱚᱜᱽ ᱢᱟᱺᱡᱷᱤ ᱱᱟᱭᱠᱮ ᱱᱩᱠᱩᱣᱟᱜ ᱱᱩᱠᱩ ᱪᱮᱫ ᱞᱮᱠᱟ ᱠᱚ ᱠᱟᱹᱢᱤᱭᱼᱟ ᱢᱟᱱᱮ ᱱᱩᱠᱩᱣᱟᱜ ᱠᱟᱹᱢᱤ ᱟᱡ ᱡᱚᱛᱚᱭ ᱧᱮᱞ ᱥᱟᱢᱴᱟᱣᱟ ᱢᱟᱱᱮ ᱥᱟᱭᱤᱰ ᱨᱮ ᱛᱟᱦᱮᱱᱟᱭ ᱢᱟᱱᱮ ᱛᱩᱞᱟᱹᱡᱚᱠᱷᱟ ᱚᱠᱟ ᱠᱟᱹᱢᱤ ᱜᱟᱱᱮᱜᱼᱟ ᱠᱚ ᱥᱮ ᱵᱟᱠᱚ ᱜᱟᱱᱮᱜᱼᱟ ᱚᱱᱟ ᱠᱚᱭ ᱧᱮᱞ ᱥᱟᱢᱴᱟᱣ ᱛᱟᱠᱚᱣᱟ ᱟᱨ ᱩᱱᱤ ᱢᱟᱺᱡᱷᱤ ᱵᱟᱵᱟᱭ ᱦᱩᱭᱩᱜ ᱠᱟᱱᱟ ᱡᱮ ᱵᱟᱝ ᱢᱟᱺᱡᱷᱤ ᱵᱟᱵᱟ ᱡᱟᱸᱦᱟ ᱛᱤᱥ ᱵᱟᱝ ᱛᱟᱦᱮᱱ ᱚᱠᱛᱚ ᱠᱚᱨᱮ ᱟᱞᱮ ᱥᱮᱱ ᱫᱚ ᱜᱚᱝᱠᱮ ᱞᱟᱹᱭᱤᱧ ᱯᱟᱨᱟᱱᱤᱠ ᱵᱟᱵᱟ ᱦᱚᱸ ᱢᱟᱺᱡᱷᱤ ᱵᱟᱵᱟᱦᱟᱜ ᱦᱚᱸ ᱯᱚᱫᱽ ᱫᱚᱭ ᱠᱟᱹᱢᱤ ᱫᱟᱲᱮᱭᱟᱜ ᱜᱮᱭᱟ ᱢᱟᱺᱡᱷᱤ ᱵᱟᱵᱟᱣᱟᱜ ᱡᱟᱦᱟᱸ ᱠᱟᱹᱢᱤ ᱦᱚᱨᱟ ᱛᱟᱦᱮᱱᱟ ᱟᱨ ᱟᱸ ᱟᱸ ᱟᱯᱮᱥᱮᱱ ᱫᱚ ᱪᱮᱫ ᱞᱮᱠᱟ ᱚᱱᱟᱫᱚ ᱦᱟᱸᱜ
ᱦᱳᱭ ᱚᱱᱠᱟ ᱜᱮ ᱯᱟᱨᱟᱱᱤᱠ ᱵᱟᱵᱟ ᱫᱚ ᱚᱱᱮ ᱡᱮ ᱡᱟᱦᱟᱸᱭ ᱯᱩᱱᱭᱟ, ᱯᱩᱱ ᱦᱚᱲ ᱢᱮᱱᱟᱜ ᱠᱚᱫᱚ
ᱟ ᱢᱟᱺᱡᱷᱤ ᱜᱚᱰᱮᱛ ᱟ ᱡᱚᱜᱽ ᱢᱟᱺᱡᱷᱤ ᱟᱨ ᱱᱟᱭᱠᱮ ᱠᱮ ᱱᱩᱜ-ᱩ ᱱᱩᱠᱩ ᱚᱠᱟ ᱞᱮᱠᱟ ᱠᱚ ᱠᱟᱹᱢᱤ ᱠᱟᱱᱟ ᱚᱱᱟ ᱠᱚᱭ ᱧᱮᱞᱟ ᱟᱨᱠᱤᱼᱼ
ᱱᱚᱜ-ᱚᱭ ᱛᱩᱞᱟᱹ ᱡᱚᱠᱷᱟᱭᱟᱭ ᱚᱱᱟᱫᱚ ᱠᱤ ᱠᱟ. ᱢᱤ ᱾
ᱱᱟᱦ
ᱦᱳᱭ ᱚᱱᱟ ᱠᱟ ᱠᱟᱹᱢᱤ ᱠᱚᱭ ᱛᱩᱞᱟᱹ ᱡᱟᱠᱷᱟᱭ ᱛᱟᱠᱚᱣᱟ ᱟᱨ ᱢᱟᱺᱡᱷᱤ ᱵᱟᱵᱟ ᱡᱩᱫᱤᱭ ᱩᱱᱠᱩ ᱯᱩᱱ ᱵᱷᱤᱛᱤᱨ ᱨᱮ ᱵᱟᱠᱚ ᱛᱟᱦᱮᱱ ᱠᱷᱟᱡ ᱟᱡ ᱮᱢᱟᱨᱡᱮᱱᱥᱤ ᱨᱮ ᱢᱟᱱᱮᱻ ᱠᱟᱹᱢᱤ ᱜᱮ ᱛᱟᱠᱚᱣᱟᱭ
ᱦᱳᱭ ᱟᱨᱦᱚᱸ ᱟᱨᱦᱚᱸ ᱜᱚᱢᱠᱮ ᱯᱟᱨᱟᱱᱤᱠ ᱵᱟᱵᱟ ᱫᱚ ᱟᱨᱦᱚᱸ ᱟᱹᱠᱤᱞᱟᱱ ᱦᱚᱸᱠᱚ ᱞᱟᱹᱭ ᱜᱮᱭᱟ ᱟᱨ ᱫᱤᱞᱜᱟᱹᱨᱤᱭᱟᱹ ᱠᱚ ᱛᱟᱦᱮᱱ ᱮ ᱢᱟᱱᱮ ᱟᱹᱰᱤ ᱫᱤᱞᱜᱟᱹᱨᱤᱭᱟᱹᱣᱟᱱ ᱦᱚᱲ ᱠᱚ ᱛᱟᱦᱮᱱ ᱜᱮᱭᱟ
ᱦᱳᱭ ᱫᱤᱞᱜᱟᱹᱨᱤᱭᱟᱹᱣᱟᱱ ᱦᱚᱲ
ᱟ ᱪᱮᱫᱟᱜ ᱥᱮ ᱩᱱᱠᱩ ᱫᱚ ᱫᱮᱥ ᱫᱤᱥᱚᱢ ᱦᱚᱲ ᱥᱟᱶ ᱥᱟᱶᱛᱟ ᱟᱹᱨᱤᱪᱟᱹᱞᱤ ᱟᱹᱱᱟ. ᱨᱤ ᱜᱟᱞᱚᱪ ᱢᱤᱫᱩᱱ ᱠᱚᱨᱮ ᱱᱚᱜᱼᱚ ᱱᱚᱝᱠᱟ ᱫᱩᱲᱩᱵ ᱛᱤᱸᱜᱩᱱ ᱦᱩᱭᱩᱜ ᱛᱟᱠᱚᱣᱟ ᱥᱮ
ᱦᱮᱸ ᱦᱮᱸ ᱦᱮᱸ ᱟᱪᱪᱷᱟ ᱜᱚᱝᱠᱮ ᱟᱨ ᱢᱤᱫᱴᱟᱹᱱ ᱠᱩᱰᱟᱹᱢ ᱱᱟᱭᱠᱮ ᱡᱟᱦᱟᱸᱭ ᱟᱯᱮ ᱥᱮᱱ ᱫᱚ ᱩᱱᱤ ᱡᱟᱦᱮᱨ ᱜᱟᱲ ᱨᱮ ᱡᱟᱦᱟᱸᱭ ᱥᱤᱢᱟᱹ ᱵᱚᱸᱜᱟᱭ ᱦᱮᱸ ᱦᱮᱸ ᱵᱚᱫᱷᱟᱣ ᱫᱚ ᱥᱮ ᱮᱢᱟᱭ ᱫᱚᱭ ᱩᱱᱤ ᱫᱚ ᱟ ᱟᱯᱮᱥᱮᱱ ᱠᱩᱰᱟᱹᱢ ᱱᱟᱭᱠᱮ ᱮ ᱡᱟᱦᱮᱨ ᱨᱮ ᱵᱚᱸᱜᱟᱭ ᱥᱮ᱾ ᱦᱟᱱᱤ ᱱᱟᱭᱠᱮ ᱛᱮᱜᱮ ᱚᱱᱟ ᱠᱟᱹᱢᱤ ᱫᱚᱯᱮ ᱵᱩᱡᱷᱟᱹᱣᱟ᱾
ᱮ ᱠᱩᱰᱟᱹᱢ ᱱᱟᱭᱠᱮ ᱫᱚ ᱢᱟᱱᱮ ᱡᱟᱦᱟᱸ ᱠᱚ ᱚᱱᱮ ᱤᱭᱟᱹ ᱨᱮᱜᱮ ᱟᱞᱮ ᱥᱮᱫ ᱫᱚ ᱠᱚ ᱵᱮᱵᱦᱟᱨᱮᱭᱟ ᱢᱮᱱᱫᱚ ᱚᱱᱟ ᱡᱟᱦᱟᱸ ᱠᱚᱫᱚ ᱦᱩᱭᱩᱜ ᱠᱟᱱᱟ, ᱦᱮᱸ ᱥᱮᱸᱫᱽᱨᱟ ᱠᱟᱨᱠᱟ ᱚᱱᱟ ᱠᱚᱨᱮ ᱟᱨᱠᱤ
ᱦᱳᱭ ᱩᱱᱤ ᱫᱚ ᱟᱨ ᱵᱩᱞ ᱢᱟᱭᱟᱢᱮ ᱪᱚᱞ ᱠᱮᱫᱚ ᱩᱱᱤ
ᱦᱳᱭ ᱦᱳᱭ ᱵᱩᱭ ᱵᱩ ᱵᱩᱞ ᱢᱟᱭᱟᱢ ᱢᱮ ᱪᱟᱞ ᱜᱮᱭᱟ ᱚᱱᱟ ᱫᱚ
ᱦᱮᱸ
ᱦᱟᱸ ᱠᱩᱰᱟᱹᱢ ᱱᱟᱭᱠᱮ ᱫᱚ ᱢᱟᱱᱛᱟᱨ ᱜᱩᱨᱩ ᱠᱚ ᱞᱮᱠᱟ ᱱᱤᱡ ᱟᱨᱠᱤ
ᱦᱳᱭ ᱟᱨ ᱩᱱᱤᱜᱮ ᱡᱟᱦᱮᱨ ᱨᱮᱵᱚ ᱡᱟᱦᱮᱨ ᱜᱟᱲ ᱨᱮ ᱡᱟᱦᱟᱱ ᱥᱤᱢᱟ ᱵᱚᱸᱜᱟ ᱦᱮᱸᱫᱮ ᱥᱤᱢᱮ ᱵᱚᱸᱜᱟᱭᱮ ᱩᱱᱤ ᱠᱩᱰᱩᱢ ᱱᱟᱭᱠᱮ ᱜᱮ ᱵᱚᱸᱜᱟᱭᱟ ᱟᱯᱮ ᱥᱮᱱ ᱫᱚ ᱜᱚᱢᱠᱮ ᱠᱩᱰᱟᱹᱢ ᱱᱟᱭᱠᱮ ᱥᱮ ᱦᱟᱹᱱᱤ ᱱᱟᱭᱠᱮ ᱛᱮᱜᱮ ᱚᱱᱟ ᱠᱟᱹᱢᱤ ᱫᱚᱯᱮ ᱵᱩᱡᱷᱟᱹᱣᱟ
ᱵᱟᱝ ᱵᱟᱝ ᱠᱩᱰᱟᱹᱢ ᱠᱩᱰᱟᱹᱢ ᱱᱟᱭᱠᱮ ᱛᱮᱜᱮ
ᱟᱪᱪᱷᱟ ᱟᱪᱪᱷᱟ ᱦᱮᱸ ᱚᱱᱠᱟᱱ ᱠᱟᱛᱷᱟ ᱛᱚ
ᱟᱪᱷᱟ
ᱟᱹᱞᱤᱧ ᱱᱚᱜ ᱤᱧ ᱴᱷᱤᱠ ᱜᱮᱭᱟ ᱟᱹᱰᱤ ᱜᱟᱱ ᱞᱟᱝ ᱛᱷᱩᱛᱤ ᱠᱮᱫᱼᱟ ᱥᱮ ᱢᱟ ᱤᱧ ᱯᱟᱦᱟᱴᱟ ᱠᱷᱚᱱ ᱟᱹᱰᱤ ᱟᱹᱰᱤ ᱥᱟᱨᱦᱟᱣ ᱛᱟᱦᱮᱱ ᱠᱟᱱᱟ ᱦᱟᱸᱜ᱾
ᱦᱳᱭ ᱦᱳᱭ ᱥᱟᱨᱦᱟᱣ